ᱦᱮᱞᱳ ᱜᱚᱝᱠᱮ
ᱦᱮᱞᱳ ᱦᱮᱸ ᱜᱚᱢᱠᱮ ᱨᱚᱲ ᱵᱮᱥᱴᱷᱤᱠ ᱜᱮ ᱟᱡᱚᱢᱚᱜ ᱠᱟᱱᱟ ᱦᱮᱸ ᱡᱚᱦᱟᱨ ᱜᱮ ᱜᱚᱝᱠᱮ ᱨᱚᱲ ᱠᱚ ᱫ ᱟᱪ ᱪᱷᱟ ᱦᱮᱸ ᱠᱮ ᱵᱟᱝ ᱱᱚᱜ ᱚᱭ ᱫᱩᱲᱩᱵ ᱵᱟᱲᱟ ᱦᱩᱭ ᱟᱠᱟᱱᱟᱭ ᱛᱚ ᱫᱟᱠᱟ ᱠᱚ ᱡᱚᱢ ᱵᱟᱲᱟ ᱦᱟᱛᱮ
ᱜᱮ ᱥᱟᱛᱟᱢ
ᱜᱚᱝᱠᱮ ᱟᱹᱵᱤᱱᱟᱜ ᱦᱚᱭᱛᱚ ᱴᱟᱣᱟᱨ ᱠᱚ ᱴᱷᱤᱠ ᱴᱷᱟᱠ ᱵᱟᱭ ᱧᱟᱢᱮᱫ ᱛᱟᱵᱤᱱᱟ
ᱵᱠ
ᱦᱮᱞᱳ ᱦᱮᱸ ᱦᱮᱸ ᱠᱟᱹᱴᱤᱡ ᱦᱩᱭᱩᱜ ᱠᱟᱱᱟ ᱦᱮᱸ ᱱᱤᱛᱚᱜ ᱴᱷᱤᱠ ᱟᱸᱡᱚᱢᱚᱜ ᱠᱟᱱᱟ ᱤᱭᱟᱹ ᱛᱟᱞᱮ
ᱱᱤᱛᱚᱜ ᱜᱚᱝᱠᱮ ᱡᱤᱛᱚᱜ ᱜᱚᱝᱠᱮ
ᱦᱮᱸ ᱦᱮᱸ ᱦᱮᱸ ᱴᱷᱤᱠ ᱜᱮ ᱟᱡᱚᱢᱚᱜ ᱠᱟᱱᱟ ᱥᱟᱛᱟᱢ ᱫᱚᱞᱤᱧ ᱞᱟᱹᱭ ᱮᱫᱟ
ᱟᱪ ᱪᱷᱟ ᱛᱟᱦᱮᱞᱮ ᱟᱸᱡᱚᱢ ᱟᱞᱟᱝ ᱫᱚ ᱛᱮᱦᱮᱧ ᱞᱟᱝ ᱨᱚ ᱠᱚᱲᱟ ᱡᱮ ᱟᱭᱳ ᱞᱮᱠᱟ ᱵᱟᱵᱟ ᱞᱮᱠᱟ ᱪᱮᱫ ᱞᱮᱠᱟ ᱠᱚ ᱦᱩᱭᱩᱜᱼᱟ ᱚᱱᱟ ᱱᱤᱭᱮ ᱜᱚᱝᱠᱮ ᱠᱟᱹᱴᱤᱡ ᱥᱟᱛᱟᱢ ᱛᱟᱦᱮᱸ ᱠᱟᱱᱟ
ᱦᱮᱸ ᱦᱮᱸ ᱟᱨᱮ ᱡᱮ ᱟᱭᱚᱵᱟᱵᱟ ᱫᱚ ᱥᱟᱵ ᱠᱟᱜ ᱢᱮᱧ ᱟᱵᱚ ᱞᱟᱦᱟ ᱠᱷᱚᱡ ᱜᱮ ᱟᱵᱚ ᱦᱮᱸ ᱟᱵᱚᱣᱟᱜ ᱯᱚᱨᱤᱵᱮᱥ ᱨᱮ ᱱᱚᱝᱠᱟ ᱜᱮ ᱟᱵᱚ ᱟᱵᱚᱣᱟᱜ ᱢᱟᱱᱮ ᱥᱤᱨᱤᱥᱴᱤ ᱠᱟᱜ ᱵᱚᱱᱟ ᱟᱵᱚ ᱪᱟᱸ ᱪᱟᱸᱫᱚ ᱵᱚᱸᱜᱟ ᱡᱮ ᱟᱭᱚᱼᱵᱟᱵᱟ ᱡᱟᱦᱟᱸ ᱚᱱᱠᱟ ᱜᱤᱫᱟᱹᱨ ᱠᱚ ᱦᱩᱭᱩᱜᱼᱟ ᱟᱭᱚᱼᱤᱡ ᱡᱟᱦᱟᱸ ᱟᱭᱳᱼᱵᱟᱵᱟ ᱢᱤᱫᱴᱤᱡ ᱢᱤᱫᱴᱤᱡ ᱟᱭᱳ ᱢᱤᱫᱴᱤᱡ ᱵᱟᱵᱟ ᱩᱱᱠᱤᱡ ᱜᱤᱫᱟᱹᱨ ᱩᱱᱠᱴᱤᱡ ᱜᱤᱫᱟᱹᱨ ᱡᱚᱠᱷᱚᱱ ᱠᱚ ᱦᱩᱭᱩᱜᱼᱟ ᱢᱮ ᱠᱚ ᱡᱮ ᱚᱠᱚᱭ ᱞᱮᱠᱟ ᱦᱩᱭᱱᱟᱭᱛᱹ ᱚᱲᱟᱜ ᱦᱚᱲ ᱠᱚ ᱠᱩᱞᱭᱟ ᱥᱮ ᱡᱮ ᱚᱠᱚᱭ ᱞᱮᱠᱟ ᱜᱤᱫᱟᱹᱨ ᱦᱩᱭᱱᱟ ᱦᱮᱸ ᱟᱭᱳ ᱚᱱᱠᱟ ᱥᱮ ᱵᱟᱵᱟ ᱞᱮᱠᱟ ᱚᱱᱠᱟ ᱦᱩᱭᱩᱜᱼᱟ ᱛᱚ ᱚᱱᱟ ᱢᱚᱫᱽᱫᱷᱮᱨᱮ ᱟᱵᱚ ᱡᱟᱦᱟᱸ ᱢᱟᱱᱮ ᱟᱵᱚ ᱪᱟᱸᱫᱳ ᱵᱚᱸᱜᱟᱱ ᱢᱟᱱᱮ ᱟᱹᱰᱤ ᱫᱤᱱ ᱠᱷᱚᱱ ᱜᱮ ᱱᱚᱝᱠᱟ ᱟᱵᱚ ᱮᱢ ᱫᱚᱦᱚᱮᱫ ᱠᱟᱱᱟ ᱡᱮ ᱟᱛᱩ ᱨᱮᱱ ᱦᱚᱲ ᱱᱚᱝᱠᱟ ᱠᱩᱞᱤᱠᱚᱣᱟ ᱡᱮ ᱚᱠᱚᱭ ᱪᱮᱫ ᱵᱟᱝᱟᱱ ᱜᱤᱫᱟᱹᱨ ᱦᱩᱭᱱᱟᱭ ᱟᱡ ᱵᱟᱵᱟ ᱚᱲᱟᱜ ᱛᱮᱜᱮ ᱟᱡ ᱢᱟᱢᱟ ᱞᱮᱠᱟ ᱥᱮ ᱟᱡ ᱜᱚᱜᱚ ᱞᱮᱠᱟ ᱚᱱᱮ ᱚᱱᱠᱟᱜᱮ ᱢᱮ ᱟᱵᱚᱣᱟᱜ ᱡᱟᱦᱟᱸ ᱯᱚᱨᱤᱵᱮᱥ ᱟᱨ ᱟᱵᱚᱣᱟᱜ ᱟᱵᱚᱣᱟᱜ ᱵᱚᱝᱥᱚ ᱚᱱᱟ ᱢᱤᱫ ᱨᱚᱠᱚᱢ ᱨᱮ ᱥᱚᱢᱯᱚᱨᱠᱚ ᱢᱮᱱᱟᱜᱼᱟ
ᱟᱪᱪᱷᱟ
ᱥᱚᱢᱯᱚᱨᱠᱚ ᱵᱚᱞᱛᱮ ᱦᱳ ᱠᱟᱱᱟ ᱡᱮ ᱢᱤᱫᱴᱤᱡ ᱢᱤᱫᱴᱤᱡ ᱢᱤᱫᱴᱤᱡ ᱠᱚᱲᱟ ᱜᱤᱫᱽᱹᱨᱟ ᱠᱩᱲᱤ ᱜᱤᱫᱟᱹᱨ ᱦᱮᱸ ᱡᱩᱫᱤ ᱠᱤ ᱢᱤᱫᱴᱮᱱ ᱟᱭᱳᱤᱡ ᱵᱟᱨᱭᱟ ᱜᱤᱫᱟᱹᱨ ᱠᱚ ᱡᱤᱢᱠᱤ ᱡᱷᱤᱢᱠᱤ ᱫᱚ ᱵᱚᱞᱛᱮ ᱡᱷᱤᱢᱠᱤ ᱵᱚᱞᱛᱮ ᱞᱟᱭᱵᱨᱮᱨᱤ ᱨᱮ ᱢᱤᱫ ᱥᱟᱛᱮᱜ ᱢᱟᱱᱮ ᱢᱤᱫᱴᱤᱡ ᱟᱭᱳᱤᱡ ᱢᱟᱱᱮ ᱵᱟᱨᱭᱟ ᱜᱤᱫᱟᱹᱨᱤᱱ ᱦᱩᱭᱩᱜᱼᱟ ᱢᱤᱫ ᱥᱟᱛᱮᱜ ᱚᱱᱠᱟ ᱦᱚᱸ ᱢᱟᱡᱷᱮ ᱢᱚᱫᱽᱫᱷᱮ ᱧᱮᱞ ᱦᱩᱭᱩᱜᱼᱟ ᱢᱟᱱᱮ ᱧᱮᱞ ᱵᱟᱲᱟᱜᱼᱟ ᱠᱤ ᱢᱟᱱᱮ ᱮᱠᱥᱚᱴᱤ ᱨᱮ ᱵᱟᱨᱭᱟ ᱟᱠᱟᱱ ᱦᱩᱭᱩᱜᱼᱟ ᱚᱱᱠᱟ ᱚᱱᱠᱟ ᱧᱮᱞ ᱵᱟᱲᱟ ᱦᱩᱭ ᱠᱟᱱᱟ ᱠᱤᱱᱛᱩ ᱥᱟᱵ ᱠᱟᱜ ᱵᱤᱱ ᱦᱮᱸ ᱢᱤᱫᱴᱤᱡ ᱚᱲᱟᱜ ᱚᱱᱠᱟ ᱜᱤᱫᱟᱹᱨ ᱠᱤᱱ ᱦᱩᱭ ᱱᱟᱠᱤᱱ ᱢᱤᱫᱴᱤᱡ ᱚᱲᱟᱜ ᱨᱮ ᱜᱤᱫᱽᱨᱟᱹ ᱦᱩᱭ ᱱᱟᱠᱤᱱ ᱥᱟᱵ ᱟᱹᱵᱤᱱ ᱟᱹᱵᱤᱱ ᱡᱩᱫᱤᱵᱤᱱ ᱢᱚᱱᱮᱭᱟ ᱟᱹᱵᱤᱱ ᱡᱩᱫᱤ ᱥᱟᱭᱮᱱᱥ ᱫᱤᱠ ᱛᱷᱮᱠᱮ ᱵᱤᱱ ᱧᱮᱞᱟ ᱢᱤᱫᱴᱤᱡ ᱜᱤᱫᱟᱹᱨᱟᱹ ᱟᱵᱤᱱ ᱚᱲᱟᱜ ᱨᱮᱵᱤᱱ ᱫᱚᱦᱚ ᱠᱟᱫᱮᱭᱟ ᱟᱨ ᱟᱹᱵᱤᱱ ᱟᱢ ᱴᱮᱱ ᱮᱴᱟᱜ ᱯᱚᱨᱤᱵᱮᱥ ᱨᱮᱵᱤᱱ ᱫᱚᱦᱚ ᱠᱟᱫᱮᱭᱟ ᱦᱮᱸ ᱥᱮ ᱮᱴᱟ ᱯᱚᱨᱤᱥ ᱵᱤᱱ ᱫᱚᱦᱚ ᱟᱫᱮᱭᱟ ᱢᱟᱱᱮ ᱟᱹᱵᱤᱱ ᱚᱲᱟᱜ ᱢᱤᱫᱴᱮᱱ ᱜᱤᱫᱽᱟᱹᱨᱟᱹ ᱵᱤᱱ ᱫᱚᱦᱚ ᱟᱫᱮᱭᱟ ᱟᱨ ᱢᱤᱫᱴᱤᱱ ᱢᱟᱱᱮᱵᱤᱱ ᱵᱟᱡᱟᱨ ᱨᱮᱵᱤᱱ ᱫᱚᱦᱚ ᱠᱮᱫᱮᱭᱟ ᱠᱤᱱᱛᱩ ᱩᱱᱠᱤᱱ ᱜᱤᱫᱟᱹᱨᱟᱜ ᱢᱤᱫᱴᱤᱡ ᱜᱚᱜᱚᱨ ᱟᱯᱟᱛ ᱨᱮᱱᱤᱡ ᱦᱮᱸ ᱟᱞᱟᱫᱟ ᱟᱞᱟᱫᱟ ᱩᱱᱠᱤ ᱪᱤᱱᱛᱟ ᱵᱷᱟᱵᱽᱱᱟ ᱢᱚᱱᱚᱵᱷᱟᱵᱽ ᱦᱩᱭᱩᱜ-ᱟ ᱛᱟᱹᱠᱤᱱᱟ ᱩᱱᱤ ᱡᱟᱦᱟᱸᱭ ᱚᱲᱟᱜ ᱨᱮ ᱛᱟᱦᱮᱱᱟ ᱩᱱᱤ ᱜᱤᱫᱟᱹᱨ ᱩᱱᱤ ᱜᱤᱫᱽᱨᱟᱹ ᱫᱚ ᱟᱛᱳ ᱨᱮ ᱡᱟᱦᱟᱸᱠᱟ ᱯᱚᱨᱤᱵᱮᱥ ᱛᱚ ᱦᱟᱨᱟᱜᱼᱟ ᱚᱱᱠᱟ ᱥᱤᱠᱠᱷᱟᱭ ᱧᱟᱢᱟ ᱴᱟᱣᱩᱱ ᱨᱮ ᱡᱟᱦᱟᱸᱮᱠᱟ ᱛᱟᱦᱮᱱᱟ ᱚᱸᱱᱟᱜ ᱥᱤᱠᱠᱷᱟ ᱧᱟᱢᱟ ᱵᱟᱡᱟᱨ ᱨᱮ ᱛᱟᱦᱮᱱᱟᱭ ᱯᱟᱲᱦᱟᱜ ᱫᱤᱠ ᱫᱤᱭᱮ ᱟᱛᱳ ᱨᱮ ᱩᱱᱟᱹᱜ ᱫᱚ ᱦᱳᱭᱛᱳ ᱯᱟᱲᱦᱟᱣ ᱵᱟᱝ ᱦᱩᱭᱩᱜᱼᱟ ᱟᱵᱚᱣᱟᱜ ᱚᱲᱟᱜ ᱫᱩᱣᱟᱹᱨ ᱦᱚᱸ ᱴᱷᱤᱠ ᱴᱷᱟᱠ ᱵᱟᱝ ᱛᱟᱦᱮᱱ ᱛᱟᱵᱚᱱᱟ ᱚᱱᱮ ᱚᱱᱠᱟ ᱪᱤᱱᱛᱟᱹ ᱵᱷᱟᱵᱱᱟ ᱠᱟᱛᱮᱫ ᱧᱮᱞ ᱞᱮᱠᱷᱟᱡ ᱢᱟᱱᱮ ᱟᱹᱞᱤᱧ ᱢᱟᱱᱮ ᱱᱚᱝᱠᱟᱞᱤᱧ ᱧᱮᱞ ᱟᱠᱟᱫᱟ ᱟᱹᱰᱤ ᱜᱟᱱ ᱢᱟᱱᱮ ᱟᱹᱰᱤᱜᱟᱱ ᱛᱚᱯᱷᱟᱛ ᱢᱟᱱᱮ ᱥᱨᱤᱥᱴᱤᱜ ᱛᱟᱵᱚᱱᱟ ᱟᱵᱚᱣᱟᱜ ᱚᱛᱷᱚᱪᱚ ᱢᱤᱫᱴᱤᱡ ᱟᱭᱩᱨᱤᱜ ᱠᱟᱱᱟᱭ ᱦᱮᱸ ᱜᱤᱫᱟᱹᱨ ᱩᱱᱠᱤᱱ ᱵᱟᱨᱮᱭᱟ ᱟᱠᱤᱱᱟᱜ ᱪᱤᱱᱛᱟᱹ ᱵᱷᱟᱵᱱᱟ ᱟᱞᱟᱫᱟ ᱦᱚᱲ ᱦᱚᱲᱜᱮ ᱢᱟᱱᱮ ᱟᱞᱟᱫᱟ ᱪᱤᱱᱛᱟᱹ ᱵᱷᱟᱵᱽᱱᱟ ᱦᱩᱭᱩᱜᱼᱟ ᱟᱹᱵᱤᱱᱟᱜ ᱩᱱᱚᱱ ᱫᱚ ᱪᱮᱫ ᱞᱮᱠᱟ ᱢᱮᱱᱟᱭᱟ ᱞᱟᱹᱭᱵᱤᱱ ᱥᱮ
ᱪᱮᱫ ᱞᱮᱠᱟ ᱜᱚᱝᱠᱮ ᱟᱨ ᱢᱤᱫ ᱫᱷᱟᱣ ᱞᱟᱹᱭ ᱵᱤᱱ ᱥᱮ
ᱦᱮᱸ ᱛᱚᱵᱮ ᱟᱵᱤᱱᱟᱜ ᱪᱤᱱᱛᱟᱹ ᱵᱷᱟᱵᱽᱱᱟᱛᱮ ᱪᱮᱫ ᱞᱮᱠᱟ ᱢᱟᱱᱮ ᱱᱚᱝᱠᱟ ᱫᱚ ᱦᱩᱭᱩᱜᱼᱟ ᱟᱨᱠᱤ ᱠᱤ ᱦᱮ ᱟᱹᱵᱤᱱ ᱠᱤᱱ ᱟᱹᱵᱤᱱ ᱠᱤᱱ ᱧᱮᱞ ᱟᱠᱟᱫᱟ ᱵᱤᱱ ᱡᱮ ᱱᱚᱝᱠᱟ ᱦᱩᱭ ᱵᱟᱲᱟᱱᱟ
ᱦᱮᱸ ᱜᱚᱝᱠᱮ ᱟᱹᱞᱤᱧ ᱞᱤᱧ ᱧᱮᱞ ᱵᱟᱲᱟ ᱟᱠᱟᱫᱟ ᱱᱚᱝᱠᱟ ᱟᱹᱰᱤ ᱟᱞᱮ ᱚᱱᱟ ᱠᱚᱨᱮ ᱦᱚᱸ ᱱᱚᱝᱠᱟ ᱢᱤᱫ ᱜᱮᱠᱚ ᱦᱩᱭᱩᱜᱼᱟ ᱜᱤᱫᱟᱹᱨ ᱟᱭᱳ ᱢᱮᱱᱟᱭ ᱩᱱᱤᱤᱫ ᱫᱚ ᱜᱚᱜᱚ ᱞᱮᱠᱟᱭ ᱦᱩᱭᱱᱟᱭ ᱚᱫᱮ ᱟᱨᱚᱸ ᱠᱚ ᱞᱟᱹᱭᱟ ᱩᱱᱤ ᱫᱚ ᱵᱟᱵᱟ ᱞᱮᱠᱟᱭ ᱦᱩᱭᱱᱟ ᱧᱮᱞ ᱦᱚᱸ ᱚᱱᱠᱟ ᱜᱮᱠᱚ ᱧᱮᱞᱚᱜᱼᱟ ᱟᱹᱞᱤᱧᱟᱜ ᱢᱚᱱᱮ ᱫᱚ ᱢᱤᱫᱴᱟᱝ ᱢᱤᱫᱴᱟᱝ ᱠᱷᱟᱱ ᱟᱵᱚ ᱢᱤᱫᱴᱟᱝ ᱢᱤᱫᱴᱟᱝ ᱟᱵᱚᱣᱟᱜ ᱢᱟᱭᱟᱢ ᱟᱵᱚ ᱢᱤᱫᱴᱟᱝ ᱜᱤᱫᱽᱨᱟᱹ ᱛᱩᱞᱩᱡ ᱡᱟᱦᱟᱸ ᱦᱩᱭᱩᱜᱼᱟ ᱚᱱᱟ ᱢᱤᱫᱴᱟᱝ ᱢᱟᱭᱟᱢ ᱤᱠᱤᱜᱮ ᱛᱟᱦᱮᱱᱟ ᱨᱩᱯ ᱜᱚᱲᱦᱚᱱ ᱠᱚ ᱡᱚᱛᱚᱱᱟᱜ ᱜᱮ ᱥᱟᱢᱟᱱ ᱜᱮ ᱦᱮᱸ ᱮᱠᱫᱚᱢ ᱦᱩᱵᱩᱦᱩ ᱚᱱᱠᱟ ᱜᱚᱝᱠᱮ ᱛᱚ ᱵᱟᱝ ᱦᱩᱭᱩᱜᱼᱟ ᱠᱤᱱᱛᱩ ᱚᱱᱠᱟ ᱞᱮᱠᱟ ᱦᱩᱭᱩᱜᱼᱟ ᱱᱚᱝᱠᱟ ᱜᱮ ᱟᱵᱚ ᱪᱟᱸᱫᱳ ᱵᱚᱸᱜᱟ ᱱᱚᱝᱠᱟ ᱡᱮ ᱟᱡ ᱵᱟᱵᱟ ᱥᱟᱛᱮᱜ ᱥᱮ ᱱᱚᱝᱠᱟ ᱥᱟᱛᱮᱜ ᱡᱮ ᱩᱱᱤ ᱩᱯᱨᱩᱢ ᱦᱚᱪᱚ ᱟᱠᱟᱫ ᱜᱮᱟᱭ ᱡᱮ ᱡᱟᱦᱟᱸᱭ ᱨᱮᱦᱚᱸ ᱢᱟᱱᱮ ᱦᱚᱲᱠᱚ ᱵᱷᱮᱡᱟ ᱫᱟᱲᱮᱭᱟᱜ ᱤᱭᱟᱹ ᱫᱟᱲᱮᱭᱟᱜ ᱢᱟ ᱛᱩᱞᱚᱱᱟ ᱫᱟᱲᱮᱭᱟᱜ ᱢᱟ ᱟᱨ ᱡᱮᱢᱚᱱ ᱜᱚᱢᱠᱮ ᱡᱟᱦᱟ ᱨᱮᱠᱚ ᱞᱟᱹᱭᱟ ᱡᱮ ᱟᱹᱠᱤᱱ ᱵᱟᱭᱨᱮ ᱢᱤᱫᱴᱟᱝ ᱦᱩᱰᱤᱧ ᱵᱚᱭᱦᱟ ᱢᱤᱫᱴᱟᱝ ᱢᱟᱨᱟᱝ ᱵᱚᱭᱦᱟ ᱟᱨ ᱠᱚ ᱞᱟᱹᱭᱟ ᱯᱨᱟᱭ ᱢᱤᱫ ᱜᱮᱠᱚ ᱧᱮᱞᱚᱜᱼᱟ ᱚᱱᱟ ᱞᱟᱹᱜᱤᱫ ᱠᱚ ᱧᱮᱞᱚᱜᱼᱟ ᱡᱮ ᱱᱩᱠᱩ ᱫᱚ ᱡᱮ ᱟᱠᱚ ᱥᱨᱤᱥᱴᱤ ᱟᱵᱚᱨᱮᱱ ᱥᱨᱤᱥᱴᱤ ᱠᱚᱨᱛᱟ ᱩᱱᱤ ᱚᱱᱠᱟᱜ ᱜᱮ ᱵᱮᱱᱟᱣ ᱟᱠᱟᱫ ᱠᱚᱣᱟᱟᱭ ᱡᱮ ᱩᱱᱠᱩ ᱫᱚ ᱵᱚᱭᱦᱟ ᱫᱚ ᱵᱚᱭᱦᱟ
ᱦᱮᱸ
ᱦᱳᱭ ᱢᱤᱫᱵᱟᱨ ᱚᱱᱠᱟ ᱵᱷᱤᱱᱟᱹ ᱠᱚ ᱧᱮᱞᱚᱜᱼᱟ ᱠᱤᱪᱷᱩ ᱟᱵᱚᱦᱟᱣᱟ ᱚᱱᱠᱟ ᱠᱷᱟᱨᱟᱯ ᱛᱮᱠᱷᱟᱱ ᱵᱮᱥᱤᱨ ᱵᱷᱟᱜᱽ ᱫᱚ ᱡᱚᱛᱚ ᱛᱤᱠᱤ ᱠᱚ ᱧᱮᱞᱚᱜᱼᱟ ᱵᱟᱠᱚ ᱢᱮᱱᱟ ᱱᱩᱭ ᱟᱡ ᱫᱟᱫᱟ ᱞᱮᱠᱟᱧ ᱧᱮᱞ ᱠᱮᱫᱮᱭᱟ ᱱᱩᱭ ᱟᱡ ᱵᱚᱭᱦᱟ ᱞᱮᱠᱟᱧ ᱧᱮᱞ ᱠᱮᱫᱮᱭᱟ ᱚᱱᱠᱟ ᱜᱚᱝᱠᱮ ᱵᱟᱠᱚ ᱞᱟᱹᱭ ᱵᱟᱲᱟᱭᱟ ᱥᱮᱴᱷᱤᱠ ᱠᱟᱱᱟᱜ ᱚᱱᱠᱟ ᱛᱚ ᱟᱹᱞᱤᱧ ᱦᱚᱸ ᱱᱚᱣᱟ ᱫᱤᱠ ᱫᱤᱭᱮ ᱛᱚ ᱪᱮᱫ ᱞᱮᱠᱟᱞᱤᱧ ᱢᱮᱱᱟ ᱡᱮ ᱟᱹᱰᱤ ᱱᱚᱣᱟ ᱫᱚ ᱡᱟᱦᱟᱸᱭ ᱟᱵᱚ ᱥᱨᱤᱥᱴᱤᱠᱚᱨᱛᱟ ᱟᱹᱰᱤ ᱵᱷᱟᱜᱤ ᱡᱤᱱᱤᱥ ᱴᱟᱜ ᱵᱮᱱᱟᱣ ᱟᱠᱟᱫᱟᱭ ᱡᱮ ᱱᱚᱝᱠᱟ ᱢᱚᱸᱡᱽ ᱟᱨᱚ ᱜᱚᱝᱠᱮ ᱟᱨᱚᱧ ᱧᱮᱞ ᱵᱟᱲᱟ ᱠᱟᱫᱟ ᱡᱟᱦᱟᱸᱭ ᱚᱱᱮ ᱤᱭᱟᱹᱢ ᱞᱟᱹᱭ ᱠᱮᱫᱟ ᱪᱮᱫ ᱠᱚ ᱢᱮᱛᱟᱜ ᱠᱟᱱᱟ ᱡᱟᱦᱟᱸᱭ ᱢᱤᱫ ᱜᱮᱠᱚ ᱧᱮᱞᱚᱜᱼᱟ ᱦᱮᱸ ᱟᱨ ᱡᱚᱢᱚᱡᱽ ᱠᱚ ᱦᱮᱸ ᱦᱮᱸ ᱡᱷᱤᱢᱠᱤ ᱦᱮᱸ ᱚᱱᱮ ᱡᱮᱢᱚᱱ ᱩᱱᱠᱩ ᱡᱮᱢᱚᱱ ᱛᱤᱱᱟᱹᱜ ᱠᱤᱪᱷᱩ ᱩᱨᱩᱢ ᱵᱟᱢ ᱫᱟᱲᱮᱭᱟᱠᱚᱣᱟ ᱟᱹᱰᱤ ᱡᱟᱭᱜᱟ ᱨᱤᱧ ᱧᱮᱞ ᱟᱠᱟᱫ ᱠᱚᱣᱟ ᱟᱹᱰᱤᱜᱟᱱ ᱜᱤᱫᱟᱹᱨ ᱠᱚᱲᱟ ᱜᱤᱫᱟᱹᱨ ᱦᱚᱸ ᱠᱩᱲᱤ ᱜᱤᱫᱟᱹᱨᱟᱹ ᱦᱚᱸ ᱠᱤᱪᱷᱩ ᱦᱟᱞᱠᱟ ᱜᱟᱱ ᱢᱟᱱᱮ ᱤᱭᱟᱹ ᱛᱟᱦᱮᱱ ᱛᱟᱠᱚᱣᱟ ᱵᱟᱠᱷᱟᱱ ᱡᱤ ᱵᱮᱥᱤᱨ ᱵᱷᱟᱜᱽ ᱥᱚᱢᱟᱱ ᱜᱮ
ᱦᱩᱸ ᱦᱮᱸ ᱟᱨ ᱢᱤᱫᱴᱤᱡ ᱟᱸᱡᱚᱢ ᱵᱤᱱ ᱛᱟᱦᱚᱞᱮ ᱱᱚᱝᱠᱟ ᱢᱤᱫᱴᱤᱡ ᱡᱟᱦᱟᱸ ᱢᱤᱫᱴᱤᱡ ᱧᱮᱞᱟᱵᱤᱱ ᱢᱤᱫᱴᱤ ᱵᱚᱝᱥᱚ ᱨᱮ ᱢᱤᱫᱴᱤᱡ ᱥᱟᱵ ᱠᱟᱜᱵᱤᱱ ᱦᱚᱲᱢᱚ ᱨᱮᱱᱟᱜ ᱫᱟᱜ ᱛᱟᱦᱮᱱ ᱜᱮᱭᱟ ᱦᱮᱸ ᱦᱚᱲᱢᱚ ᱦᱮᱸᱫᱮ ᱦᱚᱲᱢᱚ ᱮᱥᱮᱞ ᱦᱚᱲᱢᱚ ᱦᱮᱸ ᱟᱭᱳᱼᱵᱟᱵᱟᱣᱟᱜ ᱟᱭᱳᱼᱵᱟᱵᱟᱣᱟᱜ ᱧᱮᱞ ᱵᱤᱱ
ᱦᱮᱸ
ᱟᱭᱳᱼᱵᱟᱵᱟ ᱦᱮᱸᱫᱮ ᱦᱮᱸᱫᱮ ᱜᱮᱭᱟᱠᱤᱱ ᱦᱮᱸ ᱠᱚᱲᱟ ᱜᱤᱫᱟᱹᱨ ᱮᱥᱮᱞ ᱞᱮᱱᱟᱭ ᱠᱤᱱᱛᱩ ᱚᱱᱟ ᱟᱵᱚᱣᱟᱜ ᱡᱟᱦᱟᱸ ᱡᱤᱱ ᱥᱟᱭᱮᱱᱴᱤᱯᱷᱤᱠ ᱛᱮ ᱢᱮᱛᱟ ᱠᱚ ᱡᱤᱱ ᱚᱱᱟ ᱫᱚ ᱠᱤᱱᱛᱩ ᱧᱮᱞ ᱵᱤᱱ ᱟᱫᱚ ᱵᱷᱤᱛᱤᱨ ᱨᱮ ᱚᱱᱟᱫᱚ ᱚᱠᱚᱭ ᱪᱮᱫ ᱞᱮᱠᱟ ᱯᱚᱨᱤᱵᱮᱥ ᱛᱟᱦᱮᱱᱟᱭ ᱟᱹᱵᱤᱱ ᱯᱚᱨᱤᱵᱮᱥ ᱨᱮ ᱥᱟᱞᱟᱜ ᱨᱮᱱᱟᱜ ᱟᱹᱰᱤ ᱢᱟᱱᱮ ᱟᱵᱚ ᱫᱚ ᱢᱟᱱᱮ ᱟᱹᱰᱤ ᱢᱟᱱᱮ ᱡᱚᱲᱟ ᱛᱟᱦᱮᱱᱟᱵᱚᱱ ᱦᱮᱸ ᱡᱟᱦᱟᱸ ᱞᱮᱠᱟ ᱡᱟᱦᱟᱸ ᱞᱮᱠᱟ ᱯᱚᱨᱤᱵᱮᱥᱵᱚᱱ ᱧᱟᱢᱟ ᱚᱱᱠᱟ ᱵᱚᱱ ᱟᱵᱚ ᱵᱚᱱ ᱢᱟᱱᱮ ᱜᱤᱫᱟᱹᱨ ᱠᱚ ᱦᱩᱭᱩᱜᱼᱟ ᱠᱚ ᱢᱟᱱᱮ ᱡᱟ ᱵᱩᱫᱽᱫᱷᱤ ᱦᱩᱭᱩᱜ ᱛᱟᱠᱚᱣᱟ ᱟ ᱥᱟᱜ ᱠᱟᱜᱵᱤᱱ ᱟᱵᱚ ᱢᱤᱫᱴᱤᱡ ᱵᱚᱝᱥᱚ ᱨᱮ ᱢᱤᱫᱴᱤᱡ ᱥᱟᱵᱠᱟᱜᱵᱤᱱ ᱢᱤᱫᱴᱤᱡ ᱨᱩᱣᱟᱹ ᱛᱟᱦᱮᱱᱟ ᱦᱮᱸᱥᱮ ᱡᱟᱦᱟᱸ ᱧᱮᱞ ᱠᱟᱜ ᱠᱚᱜᱮ ᱟᱨ ᱡᱩᱫᱤ ᱵᱤᱱ ᱟᱸᱡᱚᱢ ᱠᱷᱟᱡ ᱠᱟᱜ ᱫᱚ ᱢᱤᱨᱜᱤ ᱢᱤᱨᱜᱤ ᱨᱳᱜᱽ ᱥᱟᱵ ᱠᱟᱜᱵᱤᱱ ᱦᱩᱭ ᱛᱟᱠᱚᱣᱟ ᱦᱮᱸ ᱚᱱᱟ ᱫᱚ ᱥᱟᱵ ᱠᱟᱜᱵᱤᱱ ᱚᱱᱟ ᱫᱚ ᱵᱚᱝᱥᱚ ᱯᱚᱨᱚᱢᱯᱚᱨᱟ ᱛᱟᱦᱮ ᱯᱚᱨᱚᱢᱯᱚᱨᱟ ᱛᱟᱦᱮᱱ ᱜᱮᱭᱟ ᱚᱱᱟ ᱫᱚ ᱚᱱᱟᱫᱚ ᱪᱮᱫᱞᱠᱟ ᱢᱟᱱᱮ ᱛᱟᱠᱚ ᱥᱮ ᱵᱟᱵᱟ ᱛᱟᱠᱚ ᱩᱱᱠᱩ ᱠᱚ ᱡᱩᱫᱤ ᱢᱤᱫ ᱜᱩᱨᱩᱯ ᱛᱟᱦᱮᱱᱟ ᱛᱟᱦᱚᱞᱮ ᱛᱟᱦᱚᱞᱮ ᱩᱱᱤ ᱜᱤᱫᱟᱹᱨ ᱠᱚᱣᱟᱜ ᱚᱱᱟ ᱦᱩᱭ ᱨᱮᱱᱟᱜ ᱪᱟᱱᱥ ᱟᱹᱰᱤ ᱢᱟᱱᱮ ᱟᱹᱰᱤᱜᱟᱱ ᱜᱮ ᱢᱟᱱᱮ ᱛᱟᱦᱮᱸ ᱛᱟᱦᱮᱸ ᱫᱟᱲᱮᱭᱟᱜᱼᱟ ᱚᱱ ᱠᱟ ᱵᱚᱝᱥᱚ ᱯᱚᱨᱚᱝᱯᱚᱨᱟ ᱨᱮᱦᱚᱸ ᱠᱟᱹᱴᱤᱡ ᱛᱟᱦᱮᱱ ᱜᱮᱭᱟ ᱚᱱᱠᱟ ᱫᱚ ᱚᱱᱠᱟ ᱧᱮᱞ ᱵᱟᱲᱟ ᱦᱩᱭ ᱠᱟᱱᱟ ᱟᱹᱰᱤ ᱜᱟᱱ ᱜᱮ ᱚᱱᱠᱟ ᱢᱟᱱᱮ ᱟᱞᱮ ᱟᱛᱩᱨᱮ ᱢᱟᱱᱮ ᱢᱤᱫᱴᱤᱡ ᱦᱚᱲ ᱛᱟᱦᱮᱸ ᱞᱮᱱᱟᱭ ᱚᱱᱠᱟ
ᱛᱟᱦᱮᱞᱮᱱᱛᱟᱭᱟ ᱢᱟᱱᱮ ᱚᱱᱟ ᱢᱤᱨᱜᱤ ᱨᱳᱜ ᱛᱟᱯᱚᱨᱮ ᱟᱠᱚ ᱢᱟᱱᱮ ᱟᱠᱚ ᱵᱚᱝᱥᱚ ᱦᱚᱸ ᱟᱠᱚᱣᱟᱜ ᱡᱟᱦᱟᱸ ᱡᱤᱱ ᱚᱱᱟ ᱠᱷᱚᱡ ᱜᱮ ᱦᱚᱸ ᱚᱱᱠᱟ ᱚᱱᱠᱟ ᱦᱩᱭ ᱠᱟᱱ ᱛᱟᱠᱚᱣᱟ ᱟᱹᱰᱤᱜᱟᱱ ᱛᱚ ᱚᱱᱟ ᱫᱚ ᱵᱚᱝᱥᱚ ᱯᱚᱨᱚᱢᱯᱚᱨᱟ ᱜᱮ ᱛᱟᱦᱮᱱᱟ, ᱡᱟᱛᱮ ᱚᱱᱟᱛᱮ ᱪᱟᱸᱫᱚᱳ ᱵᱚᱸᱜᱟ ᱜᱮ ᱟᱵᱚ ᱫᱚ ᱢᱟᱱᱮ ᱥᱤᱨᱡᱟᱣᱛᱮᱫ ᱫᱚᱦᱚ ᱛᱟᱦᱮᱸ ᱚᱱᱮ ᱠᱟᱛᱮᱫ ᱢᱟᱱᱮ ᱟᱵᱩ ᱫᱚ ᱦᱚᱭᱛᱳ ᱨᱟᱱ ᱢᱩᱨᱜᱟᱹᱱ ᱠᱟᱛᱮᱜ ᱦᱚᱸ ᱴᱷᱤᱠ ᱵᱚᱱ ᱫᱟᱲᱮᱭᱟᱜᱼᱟ ᱠᱤᱱᱛᱩ ᱚᱱᱟ ᱫᱚ ᱠᱤᱱᱛᱩ ᱚᱱᱟ ᱫᱚ ᱠᱤᱱᱛᱩ ᱪᱮᱫ ᱡᱟᱦᱟᱸ ᱟᱵᱚ ᱡᱤᱱ ᱫᱚ ᱚᱱᱟ ᱫᱚ ᱵᱤᱥᱮᱥ ᱠᱚᱨᱮ ᱟᱨ ᱟᱨ ᱟᱨ ᱡᱮᱢᱚᱱ ᱢᱟᱭᱟᱝ ᱢᱟᱭᱟᱝ ᱦᱚᱸ ᱡᱩᱫᱤ ᱟᱭᱳ ᱡᱩᱫᱤ ᱢᱟᱭᱟ ᱤᱭᱟᱹᱛᱮ ᱥᱚᱢᱯᱚᱨᱠᱚ ᱛᱮ ᱡᱮᱢᱚᱱ ᱮ ᱵᱤ ᱳ ᱯᱚᱡᱮᱴᱤᱵᱷ ᱳ ᱱᱮᱜᱮᱴᱤᱵᱷ ᱦᱮᱸ ᱚᱱᱟ ᱫᱚ ᱠᱤᱱᱛᱩ, ᱚᱱᱟᱦᱚᱸ ᱴᱷᱤᱠ ᱜᱮᱭᱟ᱾ ᱚᱱᱟ ᱫᱚ ᱥᱟᱵ ᱠᱟᱜ ᱵᱤᱱ ᱳ ᱳ ᱱᱮᱜᱮᱴᱤᱵᱷ ᱫᱚ ᱚᱱᱟ ᱫᱚ ᱵᱟᱝ ᱧᱟᱯᱟᱢ ᱞᱟᱹᱜᱤᱫᱚᱜᱼᱟ, ᱟᱹᱰᱤ ᱡᱟᱭᱜᱟ ᱨᱮᱜᱮ ᱦᱮᱸ ᱥᱮ᱾ ᱟᱹᱰᱤ ᱱᱮᱛᱟᱨ ᱫᱚ, ᱡᱟᱦᱟᱸᱭ ᱡᱩᱫᱤ ᱮᱠᱥᱤ ᱮᱠᱥᱤᱰᱮᱱᱴ ᱠᱚ ᱦᱩᱭᱱᱟ ᱛᱚᱠᱷᱚᱱ ᱢᱟᱭᱟᱝ ᱠᱚ ᱫᱚᱨᱠᱟᱨᱚᱜᱼᱟ ᱡᱩᱫᱤ ᱦᱚᱴᱟᱛ ᱠᱚᱨᱮ ᱡᱩᱫᱤ ᱢᱤᱫ ᱦᱚᱲᱟᱜ ᱡᱩᱫᱤ ᱳ ᱱᱮᱜᱮᱴᱤᱵᱷ ᱦᱩᱭᱮᱱ ᱛᱟᱭᱟ ᱛᱚᱠᱷᱚᱱ ᱫᱚ ᱢᱟᱭᱟᱝ ᱯᱟᱸᱪᱟᱯ ᱠᱟᱛᱮᱫ ᱜᱮᱞᱮ ᱟᱹᱰᱤᱜᱟᱱ ᱢᱟᱱᱮ ᱤᱭᱟᱹ ᱫᱚᱨᱠᱟᱨ ᱟᱨ
ᱦᱮᱸ
ᱟᱹᱰᱤᱜᱟᱱ ᱫᱚᱨᱠᱟᱨ ᱟᱹᱧ ᱢᱮᱛᱟ ᱵᱤᱱᱟ ᱦᱮᱸᱥᱮ ᱡᱮ ᱢᱟᱭᱟᱝ ᱫᱚᱨᱠᱟᱨᱚᱜᱼᱟ᱾ ᱠᱤᱱᱛᱩ ᱩᱱᱤ ᱦᱚᱲ ᱮᱢᱟᱭ ᱵᱤᱱ᱾ ᱢᱟᱭᱟᱝ ᱠᱷᱟᱹᱛᱤᱨ ᱡᱩᱫᱤ ᱩᱱᱤ ᱡᱤᱣᱤ ᱵᱟᱧᱪᱟᱣ ᱨᱩᱣᱟᱹᱲᱚᱜᱼ ᱟᱭ, ᱛᱟᱦᱚᱞᱮ ᱟᱵᱤᱱ ᱟᱹᱰᱤ ᱢᱟᱨᱟᱝ ᱪᱟᱸᱫᱳ ᱵᱚᱸᱜᱟ ᱢᱟᱱᱮ ᱟᱹᱰᱤ ᱢᱟᱨᱟᱝ ᱢᱟᱱᱮ ᱟᱵᱤᱱ ᱵᱷᱟᱹᱞᱤ ᱞᱟᱹᱜᱤᱫ ᱵᱤᱱ ᱠᱟᱹᱢᱤ ᱠᱮᱫᱟ, ᱢᱤᱫ ᱦᱚᱲ ᱡᱤᱣᱤ ᱵᱟᱧᱪᱟᱣ ᱢᱟᱱᱮ ᱟᱹᱵᱤᱱᱟᱜ ᱫᱤᱠ ᱫᱤᱭᱮ ᱟᱹᱵᱤᱱ ᱫᱚ ᱟᱹᱰᱤ ᱢᱟᱨᱟᱝ ᱵᱷᱟᱞᱤ ᱦᱚᱲ ᱠᱟᱱᱟᱵᱤᱱ ᱱᱚᱣᱟ ᱫᱩᱱᱤᱭᱟᱹ ᱨᱮ ᱦᱮᱡ ᱠᱟᱛᱮ ᱮᱢᱚᱱ ᱠᱤ ᱦᱚᱲ ᱚᱠᱚᱭ ᱡᱮ ᱢᱟᱭᱟᱝ ᱵᱟᱝᱠᱚ ᱮᱢᱚᱜ ᱞᱟᱹᱜᱤᱫᱚᱜᱼᱟ ᱠᱤᱱᱛᱩ ᱢᱟᱭᱟᱝ ᱦᱮᱸ
ᱦᱳᱭ
ᱦᱮᱸ ᱜᱚᱢᱠᱮ ᱟᱹᱵᱤᱱ ᱟᱹᱵᱤᱱ ᱱᱚᱣᱟ ᱠᱚ ᱫᱤᱠ ᱫᱤᱭᱮ ᱠᱟᱹᱴᱤᱡ ᱟᱹᱵᱤᱱ ᱪᱮᱫᱠᱟ ᱵᱤᱱ ᱵᱩᱡ ᱠᱮᱫᱟ ᱟᱹᱵᱤᱱᱟᱜ ᱟᱵᱤᱱᱟᱜ ᱠᱟᱹᱴᱤᱡ ᱞᱟᱭ ᱵᱤᱱ᱾
ᱱᱚᱣᱟ ᱜᱚᱝ ᱞᱤᱧ ᱞᱟᱹᱭᱟ ᱡᱮ ᱩᱸ
ᱦᱩᱸ
ᱟᱵᱚ ᱱᱚᱜᱼᱚᱭ ᱢᱟᱹᱱᱢᱤ ᱠᱚ᱾ ᱡᱟᱦᱟᱸ ᱛᱤᱱᱟᱹᱜ ᱟᱵᱚ ᱢᱮᱱᱟᱜ ᱵᱚᱱᱟ ᱟᱵᱚᱫ ᱫᱚ ᱢᱟᱱᱮ‌ ᱡᱚ ᱡᱚᱛᱚ ᱡᱤᱱᱤᱥ ᱟᱵᱚ ᱮᱠᱟᱭ ᱛᱮᱫᱚ ᱡᱤᱱᱤᱥ ᱡᱚᱛᱚ ᱡᱤᱱᱤᱥ ᱫᱚ ᱵᱟᱵᱚᱱ ᱫᱟᱲᱮᱭᱟᱜᱼᱟ ᱛᱚ᱾ ᱡᱟᱦᱟᱸᱭ ᱵᱟᱝ ᱡᱟᱦᱟᱸᱭ, ᱜᱟᱛᱮ ᱦᱳᱠ, ᱵᱚᱦᱟ ᱦᱳᱠ,
ᱦᱩᱸ ᱦᱮᱸ
ᱡᱟᱦᱟᱱᱟᱜ ᱠᱚᱛᱚ ᱫᱚᱨᱠᱟᱨ ᱨᱮ ᱟᱵᱚ ᱯᱟᱲᱟᱜ ᱞᱟᱜᱟᱣ ᱵᱚᱱ ᱜᱮᱭᱟ᱾
ᱦᱮᱸ ᱦᱮᱸ
ᱥᱟᱵ ᱨᱮ ᱢᱟᱭᱟᱝ ᱱᱩᱭᱟᱜ ᱱᱚᱣᱟ ᱢᱟᱭᱟᱝ ᱠᱟᱱᱟ ᱟᱹᱞᱤᱧᱟᱜ ᱜᱮ ᱵᱤ ᱯᱚᱡᱮᱴᱤᱵᱷ ᱠᱟᱱᱟ ᱟᱞᱤᱧ ᱡᱟᱦᱟᱱᱟᱜ ᱞᱤᱧ ᱨᱩᱣᱟᱹ ᱦᱟᱹᱥᱩ ᱞᱮᱱᱠᱷᱟᱱ ᱢᱟᱭᱟᱝ ᱫᱚᱨ ᱠᱟᱨᱟ ᱟᱹᱞᱤᱧ ᱦᱳᱭ ᱜᱚᱲᱚ ᱥᱚᱯᱚᱦᱚᱫ ᱡᱟᱦᱟᱸᱭ ᱠᱚ ᱛᱟᱦᱮᱱ ᱜᱮᱭᱟ, ᱚᱱᱟᱛᱮ ᱚᱱᱟᱛᱤᱧ ᱢᱮᱱᱟ ᱡᱮ ᱡᱚᱛᱚ ᱦᱚᱲ ᱡᱟᱹᱱᱤᱡ ᱟᱨ ᱢᱮᱱ ᱜᱮᱭᱟ‌ ᱵᱚᱱ ᱮᱠᱷᱚᱱ ᱡᱮ ᱡᱚᱛᱚ ᱦᱚᱲ ᱡᱚᱛᱚ ᱨᱚᱠᱚᱢ ᱵᱷᱟᱵᱛᱮ ᱤᱭᱟᱹᱣ ᱟᱠᱟᱫ ᱠᱚᱣᱟᱭ ᱦᱮᱸ ᱱᱩᱭᱟᱜ ᱢᱟᱭᱟᱝ ᱟᱹᱰᱤ ᱨᱚᱠᱚᱢ ᱢᱟᱭᱟᱢ ᱫᱚ ᱧᱮᱞ ᱢᱮ ᱯᱚᱨᱤᱵᱮᱥ ᱟᱵᱚ ᱪᱮᱫᱮᱞᱮᱠᱟ ᱛᱟᱵᱚᱱ ᱡᱚᱢᱟ ᱥᱩᱯᱱᱟ ᱜᱚᱜᱚ ᱢᱟᱭᱟᱜ ᱚᱱᱠᱟ ᱛᱟᱦᱮᱱᱟ ᱚᱱᱠᱟ ᱠᱟᱛᱮᱮᱫ ᱜᱮ ᱟᱨ
ᱚ
ᱫᱚᱨᱠᱟᱨ ᱫᱚ ᱟᱵᱚᱣᱟᱜ ᱫᱚ ᱟᱹᱰᱤ ᱠᱤᱪᱷᱩ ᱜᱮ ᱛᱟᱦᱮᱱ ᱛᱟᱵᱚᱱᱟ ᱦᱮᱸ ᱢᱟᱭᱟᱝ ᱫᱚ ᱡᱚᱛᱚ ᱨᱩᱣᱟᱹ ᱦᱟᱹᱥᱩ ᱩᱢᱩᱠ ᱵᱟ ᱟᱹᱰᱤ ᱠᱤᱪᱷᱩ ᱜᱮ ᱟᱵᱚᱣᱟᱜ ᱛᱚ ᱢᱟᱭᱟᱝ ᱜᱮᱛᱟᱵᱚᱱ ᱟᱵᱚᱣᱟᱜ ᱫᱟᱲᱮ ᱫᱚ ᱢᱤᱫᱴᱟᱝ᱾
ᱦᱩᱸ
ᱪᱤᱞ ᱵᱤᱱ ᱞᱟᱹᱭᱫᱟ
ᱦᱮᱸ ᱱᱚᱣᱟ ᱱᱚᱣᱟ ᱴᱷᱤᱠ ᱜᱮ ᱴᱷᱤᱠ ᱜᱮ ᱱᱚᱣᱟ ᱡᱟᱦᱟᱸ ᱵᱤᱱ ᱞᱟᱹᱭ ᱠᱮᱫᱟᱵᱤᱱ ᱟᱹᱰᱤ ᱡᱚᱛᱷᱟᱛ ᱠᱟᱛᱷᱟ ᱵᱤᱱ ᱨᱚᱲ ᱦᱚᱪᱚ ᱠᱟᱫᱟ᱾ ᱟᱨ ᱛᱟᱨᱥᱮ ᱥᱟᱛᱮ ᱟᱵᱚ ᱱᱚᱣᱟ ᱡᱟᱦᱟᱸ ᱩᱸᱻ ᱡᱚᱢ ᱠᱚᱦᱚᱸ ᱟᱵᱚ ᱴᱷᱤᱠᱴᱷᱟᱠ ᱴᱟᱭᱤᱢ ᱢᱚᱛᱚ ᱵᱚᱱ ᱡᱚᱢ ᱢᱟ᱾ ᱫᱟᱜ ᱧᱩ ᱠᱚ, ᱵᱤᱥᱤ ᱢᱟᱱᱮ ᱵᱟᱹᱲᱤᱡ ᱠᱤᱪᱷᱩ ᱢᱟᱱᱮ ᱟᱵᱚ ᱦᱚᱲ ᱠᱚ ᱟᱵᱚ ᱢᱟᱱᱮ ᱮᱴᱟᱜ ᱮᱴᱟᱜ ᱢᱮᱫ ᱛᱮ ᱵᱟᱵᱚᱱ ᱠᱚᱭᱚᱜ ᱟᱠᱚᱣᱟ, ᱟᱨ ᱵᱮᱯᱟᱨ ᱦᱩᱭᱩᱜ ᱠᱟᱱᱟ ᱟᱨ ᱫᱚ ᱟᱨ ᱜᱚᱝᱠᱮ ᱛᱟᱞᱮ ᱟᱯᱮ ᱥᱮᱫ ᱫᱚ ᱪᱮᱫᱠᱟ ᱟᱹᱛᱩ ᱫᱤᱥᱚᱢ ᱫᱚ ᱪᱮᱫᱞᱮᱠᱟ ᱛᱟᱯᱮ ᱟᱯᱮ ᱫᱚ
ᱜᱚᱢᱠᱮ ᱟᱞᱮᱭᱟᱜ ᱟᱹᱛᱩ ᱫᱤᱥᱚᱢ ᱫᱚ ᱟᱹᱰᱤ ᱱᱟᱯᱟᱭ ᱟᱹᱰᱤ ᱢᱚᱡᱽ ᱡᱚᱛᱚᱜᱮ ᱡᱚᱛᱚᱱᱟᱜ ᱜᱮ ᱢᱮᱱᱟᱜᱼᱟ ᱱᱚᱝᱠᱟ ᱢᱟᱱᱮ ᱡᱚᱛᱚ ᱟᱹᱛᱩ ᱠᱚᱨᱤᱱ ᱦᱚᱲ ᱦᱚᱸ ᱢᱚᱡᱽᱢᱚᱡᱽ ᱡᱚᱛᱚ ᱜᱮ ᱢᱚᱡᱽ ᱢᱮᱞᱟ ᱢᱮᱥᱟ ᱡᱚᱛᱚᱱᱟᱜ ᱜᱮ ᱚᱱᱠᱟ ᱞᱟᱹᱲᱟᱹᱭ ᱠᱷᱟᱹᱯᱟᱹᱨᱤ ᱠᱚ ᱚᱱᱠᱟ ᱫᱚ ᱵᱟᱹᱱᱩᱜ ᱛᱠᱚ ᱛᱟᱞᱮᱭᱟᱜ ᱡᱟᱦᱟᱱᱟᱜ ᱟᱞᱮ ᱴᱷᱮᱱ ᱢᱟ ᱡᱚᱛᱚᱱᱟᱜ ᱜᱮ ᱡᱚᱛᱚ ᱦᱚᱲ ᱡᱟᱦᱱᱟᱜ ᱯᱨᱚ ᱫᱩᱠ ᱨᱮ ᱥᱩᱠ ᱨᱮ ᱡᱚᱛᱚ ᱦᱚᱲ ᱜᱮ ᱥᱩᱨ ᱨᱮᱠᱚ ᱛᱟᱦᱮᱱᱟ᱾
ᱦᱮᱸ ᱚᱱᱠᱟᱜ ᱜᱮ ᱟᱵᱚ ᱡᱟᱛᱮ ᱢᱤᱫ ᱥᱟᱛᱮ ᱵᱷᱟᱞᱤᱧᱚᱜ ᱵᱚᱱ ᱛᱟᱦᱮᱱ ᱢᱟ ᱟᱨ
ᱦᱮᱸ ᱦᱮᱸ
ᱚᱝᱠᱟᱜᱮ ᱢᱟᱱᱮ ᱟᱵᱚᱣᱟᱜ ᱡᱟᱦᱟᱸ ᱞᱮᱠᱟ ᱟᱵᱚ ᱯᱚᱨᱤᱵᱮᱥ ᱥᱟᱞᱟᱜ ᱡᱚᱲᱟᱣ ᱨᱮᱱᱟᱜ ᱦᱮᱸ᱾ ᱦᱮᱸ ᱟᱵᱚ ᱠᱚ ᱡᱟᱦᱟᱸ ᱞᱮᱠᱟ ᱦᱮᱸ ᱦᱮᱸ ᱡᱟᱦᱟᱸ ᱞᱮᱠᱟ ᱟᱵᱚ ᱯᱚᱨᱤᱵᱮᱥ ᱥᱟᱞᱟᱜ ᱡᱚᱯᱲᱟᱣ ᱢᱮᱱᱟᱜ ᱵᱩᱱᱟ ᱠᱟᱱᱟ ᱚᱱᱠᱟᱜᱮ ᱵᱚᱝᱥᱚ ᱯᱚᱨᱚᱢ ᱯᱚᱨ ᱨᱮ ᱡᱮᱢᱚᱱ ᱛᱟᱦᱮᱱ ᱢᱟᱵᱚᱱ ᱱᱚᱝᱠᱟ ᱟᱞᱚ ᱢᱟᱱᱮ ᱯᱚᱨᱤᱵᱮᱥ ᱫᱚ ᱟᱞᱚᱵᱚᱱ ᱱᱚᱥᱴᱚᱭ ᱢᱟ ᱢᱟᱱᱮ ᱟᱵᱚ
ᱦᱳᱭ ᱦᱳᱭ ᱦᱳᱭ᱾
ᱦᱩᱸ